ᱜᱚᱢᱠᱮ ᱠᱟᱱᱟ
ᱦᱮᱸ ᱜᱚᱢᱠᱮ ᱡᱚᱦᱟᱨ ᱜᱮ
ᱦᱳᱭ ᱜᱚᱝᱠᱮ ᱡᱚᱦᱟᱨ ᱡᱚᱦᱟᱨ
ᱜᱚᱝᱠᱮ ᱱᱟᱯᱟᱭ ᱵᱟᱲᱟ ᱜᱮᱛᱚ
ᱦᱳᱭ ᱜᱚᱝᱠᱮ ᱟᱹᱞᱤᱧ ᱫᱚ ᱱᱤᱭᱟᱹ ᱜᱷᱟᱹᱲᱤᱡ ᱫᱚ ᱱᱟᱦᱟᱜ ᱪᱟᱸᱫᱳ ᱵᱚᱸᱜᱟᱣᱟᱜ ᱟᱥᱤᱥ ᱛᱮ ᱥᱟᱱᱟᱢ ᱠᱚᱜᱮ ᱱᱟᱯᱟᱭ ᱵᱟᱲᱟᱜᱮ ᱢᱮᱱᱟᱜ ᱞᱮᱭᱟ ᱟᱞᱮ ᱚᱲᱟᱜ ᱨᱮᱱ ᱫᱚ ᱟᱨ ᱜᱚᱝᱠᱮ ᱟᱯᱮ ᱜᱮ ᱚᱠᱟ ᱞᱮᱠᱟ ᱢᱮᱱᱟᱜ ᱵᱟᱲᱟ ᱯᱮᱭᱟ
ᱟᱞᱮ ᱦᱚᱸ ᱜᱚᱝᱠᱮ ᱱᱩ ᱩᱭ ᱢᱟᱨᱟᱝ ᱵᱩᱨᱩ ᱟᱥᱤᱨᱵᱟᱫᱽ ᱛᱮ ᱟᱞᱮ ᱦᱚᱸ ᱱᱤᱛ ᱫᱷᱟᱹᱵᱤᱡ ᱛᱮᱫᱚ ᱦᱟᱸᱜ ᱱᱟᱯᱟᱭ ᱜᱮ ᱢᱮᱱᱟᱜ ᱞᱮᱭᱟ ᱛᱚ ᱜᱚᱝᱠᱮ ᱛᱤᱦᱤᱧ ᱫᱚ ᱪᱟᱥᱵᱟᱥ ᱤᱫᱤ ᱠᱟᱛᱮᱫ ᱠᱟᱹᱡ ᱞᱟᱝ ᱜᱟᱞᱚᱪ-ᱟ ᱪᱮᱫ ᱵᱮᱱ ᱞᱟᱹᱭ ᱫᱟ
ᱦᱳᱭ ᱜᱚᱢᱠᱮ ᱦᱳᱭ ᱜᱚᱢᱠᱮ ᱮᱠᱟᱞ ᱱᱮᱛᱟᱨ ᱢᱟ ᱱᱟᱦᱟᱜ ᱡᱟᱹᱯᱩᱫ ᱫᱤᱱ ᱠᱟᱱ ᱜᱮᱭᱟ ᱟᱨ ᱞᱟᱹᱭ ᱞᱮᱠᱷᱟᱱ ᱱᱮᱛᱟᱨ ᱫᱚ ᱪᱟᱥᱵᱟᱥ ᱞᱮᱠᱟ ᱛᱮᱜᱮ ᱱᱮᱛᱟᱨ ᱫᱤᱱ ᱫᱚ ᱱᱟᱦᱟᱸᱜ ᱟᱹᱰᱤ ᱩᱯᱨᱩᱢ ᱢᱮᱱᱟᱜᱼᱟ ᱟᱫᱚ ᱟᱞᱮ ᱥᱮᱡ ᱢᱟ ᱡᱟᱹᱯᱩᱫ ᱢᱟ ᱟᱹᱰᱤ ᱠᱟᱡᱟᱠ ᱜᱮ ᱡᱟᱹᱯᱩᱫ ᱵᱟᱲᱟᱭᱮᱫᱟᱭ ᱱᱟᱦᱟᱸᱜ ᱜᱚᱝᱠᱮ ᱟᱫᱚ ᱡᱟᱹᱯᱩᱫ ᱢᱟᱦᱟ ᱛᱚ ᱟᱫᱚ ᱞᱟᱹᱭ ᱜᱟᱱᱚᱜ-ᱟ ᱛᱟᱭᱚᱢ ᱧᱚᱜ ᱟᱠᱟᱫᱟᱭ ᱟᱫᱚ ᱜᱚᱝᱠᱮ ᱟᱯᱮ ᱥᱮᱫ ᱫᱚ ᱚᱠᱟ ᱞᱮᱠᱟ ᱛᱟᱦᱚᱞᱮ ᱡᱟᱹᱯᱩᱫ ᱵᱟᱲᱟᱣᱟᱠᱟᱫᱟᱭ ᱥᱮ ᱵᱟᱝ
ᱜᱚᱢᱠᱮ ᱟᱞᱮ ᱥᱮᱫ ᱦᱚᱸ ᱚᱱᱠᱟ ᱫᱟᱜ ᱫᱚ ᱦᱟᱸᱜ ᱵᱟᱭ ᱫᱟᱜ ᱮᱜ ᱛᱮ ᱵᱟᱝ ᱮ ᱡᱟᱹᱯᱩᱫ ᱫᱟᱲᱮᱭᱟᱞᱮ ᱠᱟᱱᱟ ᱟᱨᱠᱤ ᱵᱟᱭ ᱡᱟᱹᱯᱩᱫ ᱫᱟ ᱛᱚ ᱪᱟᱥ ᱠᱚᱫᱚ ᱦᱟᱸᱜ ᱞᱮ ᱮᱦᱚᱵ ᱵᱟᱲᱟᱣᱠᱟᱫᱟ ᱪᱮᱫᱟᱭ ᱮᱱᱛᱮ ᱟᱞᱮ ᱥᱮᱫ ᱫᱚ ᱱᱟᱹᱭ ᱠᱚ ᱢᱮᱱᱟᱜ ᱛᱮ ᱱᱟᱹᱭ ᱠᱷᱚᱱᱟᱜ ᱫᱟᱜ ᱞᱮ ᱨᱟᱠᱟᱵ ᱠᱟᱵ ᱫᱟ ᱢᱤᱥᱤᱱ ᱫᱟᱨᱟᱭ ᱛᱮ ᱟᱨ ᱱᱚᱝᱠᱟ ᱠᱟᱛᱮᱫ ᱜᱮ ᱦᱟᱸᱜ ᱪᱟᱥ ᱠᱚᱫᱚ ᱞᱮ ᱮᱛᱚᱦᱚᱵ ᱟᱠᱟᱫᱟ᱾ ᱜᱚᱝᱠᱮ ᱞᱟᱹᱭ ᱠᱮᱭᱟᱵᱮᱱ ᱱᱚᱶᱟ ᱪᱟᱥ ᱵᱟᱥ ᱟᱵᱚ ᱞᱟᱹᱜᱤᱫ ᱩᱱᱟᱹᱜ ᱞᱟᱹᱠᱛᱤ ᱜᱮᱭᱟ ᱪᱮᱫᱟᱜ?
ᱦᱚᱭ ᱜᱚᱝᱠᱮ ᱮᱠᱟᱞ ᱟᱹᱰᱤ ᱡᱚᱛᱷᱟᱛ ᱠᱩᱠᱞᱤ ᱱᱚᱜᱼᱚ ᱱᱚᱶᱟ ᱠᱩᱠᱞᱤ ᱨᱮᱱᱟᱜ ᱛᱮᱞᱟ ᱫᱚ ᱱᱚᱶᱟ᱾ ᱛᱤᱱᱟᱹᱜ ᱜᱟᱱ ᱱᱟᱦᱟᱜ ᱞᱤᱧ ᱵᱟᱲᱟᱭᱟ᱾ ᱚᱱᱟ ᱠᱷᱚᱱ ᱜᱮ ᱱᱟᱦᱟᱜ ᱟᱹᱞᱤᱧ ᱫᱚ ᱱᱟᱦᱟᱜ ᱞᱟᱹᱞᱟᱹᱭ ᱞᱤᱧ ᱨᱤᱠᱟᱹᱭᱮᱫᱟ ᱦᱚᱭ ᱟᱫᱚ ᱪᱟᱥᱵᱟᱥ ᱢᱟ ᱢᱟᱹᱱᱢᱤ ᱡᱤᱭᱚᱱ ᱨᱮᱫᱚ ᱟᱹᱰᱤ ᱟᱱᱟᱜ ᱥᱮ ᱟᱹᱰᱤ ᱟᱸᱴ ᱜᱮ ᱱᱟᱦᱟᱜ ᱞᱟᱹᱠᱛᱤ ᱜᱮᱭᱟ᱾ ᱪᱮᱫᱟᱜ ᱥᱮ ᱟᱵᱚ ᱫᱚ ᱱᱚᱶᱟ ᱪᱟᱥᱵᱟᱥ ᱪᱮᱛᱟᱱ ᱨᱮᱜᱮ ᱟᱵᱚ ᱫᱚ ᱦᱮᱸ ᱵᱷᱚᱨᱥᱟ ᱢᱮᱱᱟᱜ ᱵᱚᱱᱟ ᱞᱟᱹᱭ ᱞᱮᱠᱷᱟᱱ ᱟᱵᱚ ᱡᱩᱫᱤ ᱵᱟᱵᱚᱱ ᱪᱟᱥᱟ ᱛᱟᱦᱞᱮ ᱟᱵᱚᱣᱟᱜ ᱡᱚᱢ ᱱᱟᱦᱟᱜ ᱵᱟᱝ ᱦᱩᱭᱩᱜᱼᱟ ᱦᱮᱸ ᱥᱮ ᱟᱫᱚ ᱚᱱᱟ ᱛᱤᱜᱤ ᱪᱟᱥᱵᱟᱥ ᱫᱚ ᱟᱵᱚ ᱞᱟᱹᱠᱛᱤ ᱭᱟᱵᱚᱱ ᱠᱟᱱᱟ ᱵᱟᱵᱚᱱ ᱪᱟᱥ ᱞᱮᱠᱷᱟᱱ ᱡᱚᱢ ᱠᱚ ᱵᱟᱝᱵᱚᱱ ᱧᱟᱢ ᱫᱟᱲᱮᱭᱟᱜᱼᱟ ᱥᱮ ᱵᱟᱝᱵᱚᱱ ᱟᱨᱡᱟᱣ ᱫᱟᱲᱮᱭᱟᱜᱼᱟ ᱚᱱᱟ ᱥᱟᱶᱛᱮ ᱱᱤᱛᱚᱜ ᱫᱚ ᱧᱮᱞᱚᱜ ᱠᱟᱱᱟ᱾ ᱱᱚᱶᱟ ᱪᱟᱥᱵᱟᱥ ᱱᱟᱦᱟᱜ ᱵᱟᱹᱲᱛᱤ ᱦᱩᱭᱩᱜ ᱞᱟᱹᱜᱤᱫ ᱛᱮ ᱟᱨᱦᱚᱸ ᱟᱵᱚ ᱢᱤᱫ ᱞᱮᱠᱟᱱ ᱞᱟᱭᱚᱝ ᱥᱮ ᱱᱟᱦᱟᱜ ᱯᱚᱨᱤᱵᱮᱥ ᱦᱚᱵᱚᱱ ᱦᱟᱸᱜ ᱵᱚᱱ ᱫᱩᱥᱚᱱ ᱥᱮᱵᱚᱱ ᱵᱟᱹᱲᱤᱡ ᱮᱫᱟ ᱜᱚᱝᱠᱮ ᱟᱢᱦᱚᱸ ᱠᱤ ᱚᱠᱟ ᱞᱮᱠᱟᱢ ᱢᱚᱱᱮᱭᱮᱫᱟ ᱱᱚᱣᱟ ᱤᱫᱤ ᱠᱟᱛᱮᱫ?
ᱥᱟᱹᱨᱤ ᱜᱮ ᱜᱚᱝᱠᱮ ᱪᱟᱥᱵᱟᱥ ᱫᱚ ᱟᱵᱚ ᱱᱚᱶᱟ ᱪᱟᱥᱵᱟᱥ ᱫᱚ ᱟᱵᱚᱣᱟᱜ ᱡᱚᱢ ᱢᱟᱜ ᱠᱟᱱ ᱛᱟᱵᱚ ᱟ. ᱨᱠᱤ ᱡᱩᱫᱤ ᱵᱟᱝᱵᱚᱱ ᱪᱟᱥᱟ ᱛᱚᱵᱮ ᱪᱮᱫ ᱵᱚᱱ ᱡᱚᱢᱟ ᱡᱩᱫᱤ ᱵᱟᱝᱵᱚᱱ ᱡᱚᱢ ᱞᱮᱠᱷᱟᱡ ᱦᱚᱲᱢᱚ ᱠᱚ ᱵᱟᱹᱲᱤᱡᱚᱜ ᱛᱟᱵᱚᱣᱟᱜ ᱥᱮ ᱟᱵᱟᱨ ᱱᱟᱱᱟ ᱦᱩᱱᱟᱹᱨ ᱟᱡᱟᱨ ᱨᱮᱵᱚᱱ ᱯᱟᱲᱟᱜᱼᱟ ᱡᱩᱫᱤ ᱡᱩᱫᱤ ᱵᱟᱝ ᱵᱚᱱ ᱪᱟᱥᱟ ᱛᱚᱵᱮ ᱱᱚᱶᱟ ᱵᱮᱜᱚᱨ ᱫᱤᱥᱚᱢ ᱨᱮᱱ ᱟᱭᱢᱟ ᱦᱚᱲ ᱪᱟᱥ ᱪᱮᱛᱟᱱ ᱨᱮᱜᱮ ᱵᱷᱚᱨᱥᱟ ᱠᱟᱛᱮᱫ ᱢᱮᱱᱟᱜ ᱠᱚᱣᱟ ᱥᱮ ᱪᱟᱥ ᱪᱮᱛᱟᱱ ᱱᱤᱨᱵᱷᱚᱨ ᱠᱟᱛᱮᱫ ᱠᱚ ᱛᱟᱦᱮᱱ ᱠᱟᱱᱟ ᱚᱱᱠᱟ ᱠᱟᱛᱮᱜ ᱜᱮ᱾ ᱟᱠᱚᱣᱟᱜ ᱡᱤᱭᱚᱱ ᱠᱚᱠᱚ ᱠᱷᱟᱸᱰᱟᱣᱮᱫ ᱛᱟᱠᱚᱣᱟ ᱟᱨᱠᱤ᱾ ᱟᱨ ᱜᱚᱝᱠᱮ ᱟᱹᱵᱤᱱ ᱡᱟᱦᱟᱸ ᱵᱤᱱ ᱞᱟᱹᱭ ᱠᱮᱫᱟ ᱡᱮ ᱪᱟᱥ ᱠᱷᱟᱹᱛᱤᱨ ᱛᱮ ᱟᱵᱚᱣᱟᱜ ᱱᱚᱶᱟ ᱞᱟᱭᱚᱝ ᱦᱚᱵᱚᱱ ᱱᱚᱥᱴᱚᱭᱮᱫᱟ ᱛᱚ ᱥᱟᱹᱨᱤᱜᱮ ᱜᱚᱝᱠᱮ ᱱᱚᱜᱼᱚᱭ ᱟᱵᱚ ᱪᱟᱥ ᱵᱟᱹᱲᱛᱤ ᱵᱚᱱ ᱟᱨᱡᱟᱣ ᱠᱷᱟᱹᱛᱤᱨ ᱛᱮ ᱟᱵᱚ ᱱᱟᱱᱟ ᱦᱩᱱᱟᱹᱨ ᱵᱤᱥ ᱠᱤᱱᱵᱟ ᱥᱟᱦᱟᱨ ᱠᱚᱵᱚᱱ ᱵᱮᱵᱚᱦᱟᱨᱮᱜ-ᱟ ᱱᱚᱝᱠᱟ ᱠᱟᱛᱮ ᱦᱚᱸ ᱟᱨᱠᱤ ᱞᱟᱭᱚᱝ ᱫᱚ ᱱᱚᱥᱴᱚ ᱫᱚ ᱱᱚᱥᱴᱚᱜ ᱠᱟᱱ ᱛᱟᱵᱚᱣᱟ ᱟᱨᱠᱤ ᱜᱚᱝᱠᱮ ᱟᱹᱵᱤᱱ ᱵᱤᱱ ᱞᱟᱹᱭ ᱠᱮᱭᱟ ᱡᱮ ᱟᱹᱵᱤᱱᱟᱜ ᱢᱚᱱᱮ ᱞᱮᱠᱟᱛᱮ ᱢᱤᱫ ᱪᱟᱹᱥᱤ ᱪᱟᱥ ᱮᱛᱚᱦᱚᱵ ᱢᱟᱲᱟᱝ ᱨᱮ ᱪᱮᱫ ᱠᱚᱭᱮ ᱠᱟᱹᱢᱤᱭᱟ ᱟᱨᱠᱤ
ᱦᱮᱸ ᱜᱚᱝᱠᱮ ᱟᱨ ᱢᱤᱫ ᱫᱷᱟᱣ ᱠᱩᱠᱞᱤ ᱱᱟᱦᱟᱜ ᱫᱚᱦᱲᱟᱭ ᱵᱮᱱ
ᱜᱚᱝᱠᱮ ᱢᱮᱱᱮᱫ ᱛᱟᱦᱮᱱᱟ. ᱞᱤᱧ ᱢᱤᱫ ᱪᱟᱹᱥᱤ ᱪᱟᱥ ᱢᱟᱲᱟᱝ ᱨᱮ ᱪᱮᱫ ᱠᱚ ᱟᱨᱮ ᱠᱟᱹᱢᱤ ᱦᱩᱭᱩᱜ ᱛᱟᱭᱟ, ᱪᱮᱫ ᱠᱚᱭ ᱠᱟᱹᱢᱤᱭᱟ?
ᱦᱚᱭ ᱜᱚᱝᱠᱮ ᱮᱠᱟᱞ ᱟᱹᱰᱤ ᱡᱚᱛᱷᱟᱛ ᱠᱩᱠᱞᱤ ᱠᱟᱱᱟ ᱚᱱᱟ ᱦᱚᱸ ᱟᱫᱚ ᱢᱤᱫᱴᱟᱝ ᱪᱟᱹᱥᱤ ᱡᱩᱫᱤ ᱢᱤᱫᱴᱟᱝ ᱡᱟᱦᱟᱱ ᱡᱤᱱᱤᱥ ᱜᱮ ᱪᱟᱥᱟᱭ ᱥᱮ ᱡᱟᱦᱟᱸᱱᱟᱜ ᱜᱮ ᱮᱨ ᱟᱯᱷᱚᱨᱟᱭ ᱚᱱᱟ ᱢᱟᱲᱟᱝ ᱨᱮ ᱟᱡ ᱪᱤᱱᱛᱟᱹᱜ ᱦᱩᱭᱩᱜ ᱛᱟᱭᱟ ᱥᱮ ᱜᱩᱱᱟᱹᱱᱚᱜ ᱦᱩᱭᱩᱜ ᱛᱟᱭᱟ ᱟᱡ ᱚᱠᱟ ᱚᱠᱛᱚ ᱨᱮ ᱪᱟᱥᱟᱭ ᱥᱮ ᱚᱠᱟ ᱥᱚᱢᱚᱭ ᱱᱚᱶᱟᱭ ᱮᱨ ᱟᱯᱷᱚᱨᱟᱭ ᱱᱚᱜᱼᱚ ᱱᱚᱝᱠᱟᱱ ᱪᱤᱱᱛᱟᱹ ᱫᱷᱟᱨᱟ ᱦᱤᱡᱩᱜ ᱫᱚᱨᱠᱟᱨ ᱛᱟᱭ ᱦᱚᱭ ᱟᱨ ᱚᱱᱟ ᱞᱟᱦᱟᱨᱮ ᱚᱱᱟ ᱛᱟᱭᱚᱢ ᱱᱟᱦᱟᱜ ᱞᱟᱹᱭ ᱞᱮᱠᱷᱟᱱ ᱱᱮᱛᱟᱨ ᱫᱚ ᱦᱩᱲᱩ ᱨᱚᱦᱚᱭ ᱫᱤᱱ ᱠᱟᱱᱟ ᱡᱟᱹᱯᱩᱫ ᱫᱤᱱ ᱟᱫᱚ ᱩᱱᱤ ᱛᱚ ᱱᱟᱦᱟᱜ ᱥᱩᱫᱩ ᱜᱤ ᱱᱚᱝᱠᱟ ᱞᱚᱥᱚᱫ ᱠᱮᱫᱟᱭ ᱟᱨ ᱦᱩᱲᱩ ᱫᱚ ᱦᱟᱸᱜ ᱵᱟᱝ ᱮ ᱨᱚᱦᱚᱭ ᱫᱟᱲᱮᱟᱜᱼᱟ ᱦᱮᱸ ᱚᱱᱟ ᱢᱟᱲᱟᱝ ᱛᱮ ᱥᱤ ᱦᱩᱭᱩᱜ ᱛᱟᱭᱟ ᱦᱳᱭ ᱱᱮᱛᱟᱨ ᱫᱚ ᱴᱮᱠᱴᱟᱨ ᱜᱟᱹᱰᱤ ᱛᱮ ᱱᱟᱦᱟᱜ ᱟᱞᱮᱥᱮᱫ ᱢᱟᱠᱚ ᱥᱤ ᱫᱟ ᱥᱮᱫᱟᱭ ᱫᱚ ᱦᱳᱭ ᱛᱚ ᱛᱟᱦᱮᱸ ᱠᱟᱱᱟ ᱰᱟᱝᱨᱟ ᱱᱟᱦᱮᱞ ᱛᱮᱠᱚ ᱥᱤᱭᱮᱫ ᱛᱟᱦᱮᱸᱱᱟ ᱟᱨ ᱱᱚ ᱱᱚᱝᱠᱟ ᱥᱤ ᱠᱟᱛᱮᱫ ᱫᱟᱜ ᱟᱜᱟᱭ ᱠᱷᱮᱛ ᱥᱮ ᱟᱨᱦᱚᱸ ᱚᱱᱟ ᱢᱟᱲᱟᱲ ᱨᱮ ᱱᱚᱝᱠᱟ ᱛᱚᱞᱟ ᱠᱚ ᱥᱮ ᱜᱟᱹᱪᱷᱤ ᱠᱚ ᱟᱯᱷᱚᱨ ᱦᱩᱭᱩᱜ ᱛᱟᱭᱟ ᱤᱱᱟᱹ ᱛᱟᱭᱚᱢ ᱜᱮ ᱱᱚᱝᱠᱟ ᱦᱳᱲᱳ ᱠᱚᱭ ᱨᱚᱦᱚᱭᱟ ᱱᱚᱜᱼᱚ ᱱᱚᱝᱠᱟᱱ ᱪᱤᱱᱛᱟᱹ ᱫᱷᱟᱨᱟ ᱦᱤᱡᱩᱜ ᱦᱩᱭᱩᱜ ᱛᱟᱭᱟ ᱜᱚᱝᱠᱮ ᱥᱮ ᱟᱢ ᱚᱠᱟ ᱞᱮᱠᱟᱢ ᱢᱚᱱᱮᱭᱮᱫᱟ
ᱦᱮᱸ ᱜᱚᱢᱠᱮ ᱟᱹᱰᱤ ᱡᱚᱛᱷᱟᱛ ᱠᱟᱛᱷᱟ ᱵᱮᱱ ᱞᱮ ᱠᱟᱫᱟ ᱡᱮ ᱱᱚᱜᱼᱚᱭ ᱪᱟᱥ ᱢᱟᱲᱟᱝ ᱨᱮ ᱟᱵᱚ ᱱᱟᱯᱟᱭ ᱛᱮ ᱠᱷᱮᱛ ᱠᱚ ᱵᱮᱱᱟᱣ ᱦᱳᱭᱳᱜ ᱛᱟᱵᱚᱣᱟ ᱟᱨᱠᱤ ᱱᱟᱯᱟᱭ ᱛᱮᱵᱚᱱ ᱥᱤᱭᱟ ᱟᱨ ᱱᱟᱯᱟᱭ ᱛᱮ ᱥᱤ ᱠᱟᱛᱮ ᱟᱵᱚ ᱱᱟᱯᱟᱭ ᱤᱛᱟᱹ ᱵᱚᱱ ᱵᱮᱵᱚᱦᱟᱨᱟ ᱟᱨ ᱚᱱᱟ ᱱᱟᱯᱟᱭ ᱤᱛᱟᱹ ᱵᱚᱱ ᱵᱮᱵᱚᱦᱟᱨ ᱞᱮᱠᱷᱟᱱ ᱡᱮ ᱚᱱᱟ ᱡᱟᱦᱟᱸ ᱯᱷᱚᱥᱚᱞ ᱦᱩᱭᱩᱜ ᱫᱚ ᱥᱮ ᱚᱱᱟ ᱤᱛᱟᱹ ᱨᱮᱱᱟᱜ ᱡᱟᱦᱟᱸ ᱨᱩᱣᱟᱹ ᱠᱚ ᱵᱟᱝ ᱦᱳᱭᱳᱜᱼᱟ ᱥᱮ ᱵᱟᱝ ᱠᱚ ᱛᱤᱡᱩᱭᱟ ᱡᱟᱦᱟᱱ ᱠᱚ ᱵᱟᱝ ᱠᱚ ᱠᱷᱚᱛᱤᱭᱟ ᱚᱱᱟᱛᱮ ᱟᱵᱚ ᱫᱚ ᱱᱟᱯᱟᱭ ᱤᱛᱟᱹ ᱵᱮᱵᱚᱦᱟᱨ ᱫᱚ ᱱᱤᱦᱟᱹᱛ ᱛᱤ ᱞᱟᱹᱠᱛᱤ ᱠᱟᱱ ᱛᱟᱵᱚᱣᱟ ᱟᱨᱠᱤ ᱟᱹᱞᱤᱧ ᱫᱚᱞᱤᱧ ᱢᱚᱱᱮᱭᱟ
ᱟᱫᱚ ᱱᱚᱜᱼᱚ ᱱᱚᱣᱟ ᱠᱩᱠᱞᱤ
ᱥᱮ ᱱᱚᱦᱚ ᱠᱮᱫᱟ ᱱᱚᱣᱟ ᱫᱚ ᱟᱹᱰᱤ ᱵᱷᱟᱹᱜᱮ ᱜᱮ ᱵᱩᱡᱷᱟᱹᱣ ᱱᱟ ᱟᱫᱚ ᱱᱚᱣᱟ ᱪᱮᱛᱟᱱ ᱛᱮ ᱱᱟᱦᱟᱜ ᱟᱹᱞᱤᱧ ᱦᱚᱸ ᱟᱨᱦᱚᱸ ᱠᱩᱠᱞᱤ ᱱᱟᱦᱟᱜ ᱞᱤᱧ ᱦᱮᱸ ᱫᱚᱦᱚᱭᱮᱫᱟ ᱡᱟᱦᱟᱸ ᱞᱮᱠᱟ ᱞᱟᱦᱟᱛᱮᱱ ᱟᱵᱚᱨᱮᱱ ᱡᱟᱦᱟᱸᱭ ᱠᱚ ᱠᱚ ᱛᱟᱦᱮᱸ ᱠᱟᱱ ᱛᱟᱵᱚᱱᱟ ᱱᱩᱠᱩ ᱫᱚ ᱱᱚᱣᱟ ᱜᱩᱨᱤᱡ ᱥᱟᱦᱟᱨ ᱥᱮ ᱱᱚᱝᱠᱟ ᱛᱮᱜᱮ ᱦᱩᱲᱩ ᱠᱚᱫᱚ ᱥᱮ ᱡᱟᱦᱱᱟᱜ ᱠᱚᱠᱚ ᱪᱟᱥᱮᱫ ᱛᱟᱦᱮᱸᱱᱟ ᱟᱫᱚ ᱩᱱ ᱚᱠᱛᱚ ᱫᱚ ᱧᱮᱞᱚᱜ ᱠᱟᱱ ᱛᱟᱦᱮᱱᱟ ᱱᱤᱭᱟᱹ ᱛᱮᱜᱮ ᱟᱭᱢᱟ ᱚᱱᱟ ᱯᱷᱚᱥᱚᱞ ᱟᱨ ᱱᱮᱛᱟᱨ ᱫᱚ ᱜᱚᱝᱠᱮ ᱟᱵᱚ ᱦᱟᱸᱜ ᱱᱚᱣᱟ ᱦᱩᱨᱩ ᱜᱚᱰᱟ ᱠᱚᱨᱮᱜ ᱡᱟᱦᱟᱸ ᱞᱮᱠᱟ ᱥᱟᱦᱟᱨ ᱵᱤᱥ ᱵᱚᱱ ᱢᱟᱜᱟᱣ ᱮᱫᱟ ᱱᱚᱜᱼᱚ ᱱᱚᱣᱟ ᱠᱷᱟᱹᱛᱤᱨ ᱛᱮ ᱡᱟᱦᱟᱸᱧ ᱧᱮᱞᱮᱫ ᱠᱚᱣᱟ ᱞᱟᱦᱟ ᱛᱮᱫᱚ ᱱᱩᱠᱩ ᱵᱟᱹᱫ ᱵᱟᱹᱭᱦᱟᱹᱲ ᱨᱮ ᱠᱟᱴᱠᱚᱢ ᱜᱚᱸᱜᱷᱟ ᱱᱚᱝᱠᱟ ᱟᱭᱢᱟ ᱞᱮᱠᱟ ᱦᱟᱹᱠᱩ ᱠᱚᱠᱚ ᱧᱟᱢᱚᱜ ᱠᱟᱱ ᱛᱟᱦᱮᱱᱟ ᱟᱨ ᱤᱧᱤᱧ ᱢᱚᱱᱮᱭᱮᱫᱟ ᱱᱮᱛᱟᱨ ᱱᱚᱣᱟ ᱠᱚ ᱵᱤᱥ ᱠᱚ ᱞᱟᱜᱟᱣ ᱠᱷᱟᱹᱛᱤᱨ ᱟᱵᱚ ᱱᱚᱜᱼᱚ ᱱᱚᱝᱠᱟᱱ ᱡᱤᱭᱟᱹᱞᱤ ᱠᱚᱵᱚᱱ ᱟᱫ ᱠᱮᱫ ᱠᱚᱣᱟ ᱥᱮ ᱱᱩᱠᱩ ᱦᱟᱹᱠᱩ ᱠᱟᱴᱠᱚᱢ ᱜᱚᱝᱜᱷᱟ ᱠᱚ ᱵᱟᱝᱠᱚ ᱧᱟᱢᱚᱜᱚᱜ ᱠᱟᱱᱟ ᱟᱫᱚ ᱠᱚ ᱛᱚᱝ ᱪᱮᱫ ᱮᱢ ᱞᱟᱹ ᱥᱟᱦᱟᱨ ᱞᱟᱜᱟᱣ ᱠᱤ ᱴᱷᱤᱠ ᱠᱟᱱ ᱛᱟᱵᱚᱱ ᱜᱮᱭᱟ ᱥᱮ ᱱᱚᱝᱠᱟᱱ ᱱᱚᱨᱢᱟᱞ ᱜᱩᱨᱤᱡ ᱜᱩᱨᱤᱡ ᱥᱟᱦᱟᱨ ᱵᱩᱱ ᱞᱟᱜᱟᱣᱟ ᱜᱚᱝᱠᱮ
ᱜᱚᱢᱠᱮ ᱟᱹᱰᱤ ᱡᱚᱛᱷᱟᱛ ᱠᱟᱛᱷᱟ ᱵᱮᱱ ᱞᱟᱹᱭ ᱟᱠᱟᱫᱟ ᱡᱮ ᱱᱚᱜ ᱚᱚᱭ ᱜᱩᱨᱤᱡ ᱥᱟᱦᱟᱨ ᱢᱮᱱᱫᱚ ᱡᱳᱭᱵᱚ ᱥᱟᱨ ᱫᱚ ᱚᱱᱟ ᱫᱚ ᱦᱟᱥᱟ ᱨᱮᱱᱟᱜ ᱟᱨᱠᱤ ᱩᱨᱵᱚᱨᱚᱛᱟᱭ ᱫᱚᱦᱚᱭᱟ ᱥᱮ ᱱᱚᱣᱟ ᱯᱚᱨᱤᱵᱮᱥ ᱨᱮᱱᱟᱜ ᱠᱷᱚᱛᱤ ᱠᱚᱢᱮ ᱠᱟᱹᱢᱤᱭᱟ ᱛᱚ ᱱᱚᱜᱼᱚ ᱱᱤᱭᱟᱹ ᱠᱚᱵᱚᱱ ᱵᱮᱵᱚᱦᱟᱨ ᱞᱮᱠᱷᱟᱡ ᱡᱮ ᱜᱩᱨᱤᱡ ᱥᱟᱦᱟᱨ ᱢᱮᱱᱫᱚ ᱡᱳᱭᱵᱚᱥᱟᱨ ᱵᱚᱱ ᱵᱮᱵᱚᱦᱟᱨ ᱞᱮᱠᱷᱟᱡ ᱫᱚ ᱱᱚᱜᱼᱚᱭ ᱯᱚᱨᱤᱵᱮᱥ ᱠᱚ ᱩᱱᱟᱹᱜ ᱵᱟᱭ ᱱᱚᱥᱴᱚ ᱫᱟᱲᱮᱭᱟᱜᱼᱟ ᱟᱨᱠᱤ ᱛᱚ ᱟᱵᱚ ᱫᱚ ᱱᱤᱛᱚᱜ ᱵᱟᱡᱟᱨ ᱨᱮ ᱨᱟᱠᱟᱵ ᱠᱟᱱᱟ ᱱᱟᱱᱟᱦᱩᱱᱟᱹᱨ ᱥᱟᱨ ᱡᱟᱛᱮ ᱟᱵᱚᱣᱟᱜ ᱯᱷᱚᱥᱚᱞ ᱠᱚ ᱵᱟᱹᱲᱛᱤ ᱦᱩᱭᱩᱜ ᱠᱷᱟᱹᱛᱤᱨ ᱵᱚᱱ ᱵᱮᱵᱚᱦᱟᱨᱮᱜᱼᱟ ᱚᱱᱟ ᱛᱮᱫᱚ ᱟᱵᱚᱣᱟᱜ ᱯᱚᱨᱤᱵᱮᱥ ᱟᱭᱢᱟ ᱞᱮᱠᱟᱛᱮᱭ ᱠᱷᱚᱛᱤᱭᱮᱫᱟ ᱚᱱᱟ ᱛᱮ ᱡᱩᱫᱤ ᱵᱟᱝ ᱵᱚᱱ ᱵᱮᱵᱚᱦᱟᱨ ᱞᱮᱠᱷᱟᱡ ᱫᱚ ᱱᱟᱯᱟᱭ ᱠᱚᱜᱼᱟ ᱥᱮ ᱱᱩᱠᱩ ᱡᱟᱦᱟᱸᱭ ᱫᱚ ᱞᱟᱦᱟᱛᱮ ᱦᱟᱹᱠᱩ ᱠᱟᱴᱠᱚᱢ ᱨᱚᱠᱚᱡ ᱜᱚᱝᱜᱷᱟ ᱠᱚᱠᱚ ᱧᱟᱢᱚᱜ ᱠᱟᱱ ᱛᱟᱦᱮᱱᱟ ᱛᱚ ᱞᱟᱦᱟᱛᱮ ᱡᱟᱦᱟᱸ ᱯᱚᱨᱤᱢᱟᱱ ᱛᱮᱠᱚ ᱧᱟᱢᱚᱜ ᱠᱟᱱ ᱛᱟᱦᱮᱱᱟ ᱛᱚ ᱱᱤᱛᱚᱜ ᱫᱚ ᱦᱟᱸᱜ ᱚᱱᱟ ᱯᱚᱨᱤᱢᱟᱱ ᱛᱮ ᱵᱟᱝᱠᱚ ᱧᱮᱞᱚᱜ ᱠᱟᱱᱟ ᱛᱚ ᱟᱞᱤᱧ ᱞᱤᱧ ᱢᱚᱱᱮᱭᱟ ᱱᱚᱜ ᱚᱭ ᱡᱮ ᱱᱟᱱᱟ ᱦᱩᱱᱟᱹᱨ ᱥᱟᱨ ᱵᱮᱵᱚᱦᱟᱨ ᱠᱷᱟᱹᱛᱤᱨ ᱛᱮᱜᱮ ᱦᱟᱸᱜ ᱯᱟᱞᱮᱫ ᱩᱱᱠᱩ ᱫᱚ ᱠᱚ ᱟᱫᱚᱜ ᱠᱟᱱᱟ ᱟᱨᱠᱤ
ᱦᱳᱭ ᱜᱚᱢᱠᱮ ᱮᱠᱟᱞ ᱟᱹᱰᱤ ᱡᱚᱛᱷᱟᱛ ᱜᱮᱵᱮᱱ ᱞᱟᱹᱭ ᱟᱠᱟᱫᱟ ᱟᱫᱚ ᱡᱟᱦᱟᱸ ᱞᱮᱠᱟ ᱱᱟᱦᱜ ᱱᱤᱛᱚᱜ ᱱᱤᱭᱟᱹ ᱚᱠᱛᱚ ᱨᱮ ᱱᱚᱝᱠᱟ ᱧᱮᱞᱚᱜ ᱠᱟᱱᱟ ᱜᱚᱝᱠᱮ ᱱᱚᱣᱟ ᱦᱩᱲᱩ ᱜᱚᱰᱟ ᱠᱚᱨᱮ ᱟᱵᱚ ᱦᱟᱸᱜ ᱩᱱᱟᱹᱜ ᱵᱟᱹᱲᱛᱤ ᱥᱟᱦᱟᱨ ᱥᱮ ᱵᱤᱥ ᱵᱩᱱ ᱞᱟᱜᱟᱣ ᱮᱫᱟ ᱟᱫᱚ ᱱᱚᱭᱟ ᱱᱟᱦᱟᱜ ᱧᱮᱞ ᱞᱮᱠᱷᱟᱱ ᱢᱤᱫᱴᱟᱝ ᱢᱟᱹᱱᱢᱤ ᱡᱩᱫᱤ ᱫᱟᱹᱭᱠᱟᱹ ᱛᱤᱧ ᱞᱟᱹᱭᱟ ᱜᱚᱢᱠᱮ ᱢᱤᱫᱴᱟᱝ ᱢᱟᱹᱱᱢᱤ ᱡᱩᱫᱤ ᱟᱡ ᱵᱤᱥᱮ ᱧᱩᱭᱟ ᱥᱮ ᱥᱟᱨ ᱠᱚᱭ ᱡᱚᱢᱟ ᱩᱱᱤ ᱢᱟᱹᱱᱢᱤ ᱫᱚ ᱟᱵᱚ ᱛᱟᱦᱚᱞᱮ ᱜᱚᱝᱠᱮ ᱜᱚᱡᱚᱜ ᱟᱭ ᱦᱮᱸᱥᱮ ᱟᱫᱚ ᱟᱵᱚ ᱫᱚ ᱱᱚᱜᱼᱚ ᱱᱚᱣᱟ ᱥᱟᱨ ᱠᱚᱥᱮ ᱵᱤᱥ ᱠᱚ ᱱᱚᱣᱟ ᱦᱩᱲᱩ ᱜᱚᱰᱟ ᱨᱮᱵᱚᱱ ᱞᱟᱜᱟᱣ ᱮᱫᱟ ᱟᱫᱚ ᱚᱱᱟ ᱦᱩᱲᱩ ᱫᱚᱵᱚᱱ ᱡᱚᱢᱮᱫᱟ ᱚᱠᱚᱭ ᱟᱵᱚ ᱵᱚᱱ ᱡᱚᱢᱮᱫᱟ ᱟᱫᱚ ᱱᱚᱣᱟ ᱦᱩᱲᱩ ᱠᱚᱨᱮ ᱦᱚᱸ ᱥᱮ ᱱᱚᱝᱠᱟᱱ ᱪᱟᱥ ᱯᱷᱚᱥᱚᱞ ᱠᱚᱨᱮ ᱦᱚᱸ ᱜᱚᱝᱠᱮ ᱤᱧᱫᱩᱧ ᱞᱟᱹᱭᱟ ᱵᱤᱥ ᱮᱠᱟᱞ ᱛᱤᱜᱤ ᱛᱟᱦᱮᱱ ᱠᱟᱱᱟ ᱪᱮᱫᱟᱜ ᱥᱮ ᱚᱱᱟ ᱛᱤᱜᱤ ᱱᱩᱠᱩ ᱛᱤᱡᱩ ᱠᱚᱫᱚ ᱵᱟᱝᱠᱚ ᱡᱚᱢ ᱫᱟᱲᱮ ᱠᱟᱣᱫᱟ ᱟᱨ ᱟᱨ ᱱᱚᱣᱟ ᱵᱤᱥ ᱠᱚᱫᱚ ᱚᱠᱟᱛᱮ ᱪᱟᱞᱟᱜ ᱠᱟᱱᱟ ᱜᱚᱝᱠᱮ ᱟᱵᱚᱣᱟᱜ ᱞᱟᱡ ᱛᱮ ᱟᱫᱚ ᱱᱚᱜ-ᱚ ᱱᱚᱠᱟ ᱜᱮ ᱢᱤᱫ ᱫᱤᱱ ᱩᱱᱟᱹᱜ ᱫᱤᱱ ᱫᱷᱚᱨᱮ ᱵᱚᱱ ᱡᱚᱢᱟ ᱵᱟᱹᱭ ᱵᱟᱹᱭ ᱛᱮ ᱱᱟᱜ ᱱᱚᱣᱟ ᱵᱤᱥ ᱫᱚ ᱟᱵᱚ ᱢᱟᱹᱱᱢᱤ ᱦᱚᱲᱢᱚ ᱨᱮ ᱛᱟᱦᱮᱸ ᱡᱟᱣᱨᱟᱜ ᱠᱟᱱᱟ ᱚᱱᱟᱛᱤᱧ ᱞᱟᱹᱭ ᱫᱟ ᱱᱮᱛᱟᱨ ᱫᱚ ᱡᱟᱹᱱᱤᱡ ᱠᱷᱟᱱ ᱮᱸ ᱢᱟᱹᱱᱢᱤ ᱠᱚᱦᱚᱸ ᱩᱱᱟᱹᱜ ᱵᱤᱥᱤ ᱫᱤᱱ ᱫᱚ ᱵᱟᱝ ᱠᱚ ᱵᱟᱧᱪᱟᱜ ᱠᱟᱱᱟ ᱥᱮ ᱟᱢ ᱚᱠᱟ ᱞᱮᱠᱟᱢ ᱢᱚᱱᱮᱭ ᱫᱟ ᱜᱚᱝᱠᱮ
ᱦᱮᱸ ᱜᱚᱝᱠᱮ ᱱᱚᱣᱟ ᱫᱚ ᱟᱹᱰᱤ ᱡᱚᱛᱷᱟᱛ ᱠᱟᱛᱷᱟ ᱵᱮᱱ ᱞᱟᱹᱭ ᱠᱟᱫᱟ ᱡᱮ ᱡᱟᱦᱟᱸ ᱵᱤᱥ ᱠᱚᱵᱚᱱ ᱞᱟᱜᱟᱣᱮᱜ-ᱟ ᱡᱮ ᱯᱷᱚᱥᱚᱞ ᱠᱚᱨᱮ ᱥᱮ ᱥᱟᱹᱵᱽᱡᱤ ᱠᱚᱨᱮ ᱛᱚ ᱱᱚᱣᱟ ᱥᱟᱹᱵᱽᱡᱤ ᱨᱮᱱᱟᱜ ᱡᱟᱦᱟᱸ ᱵᱤᱥ ᱚᱱᱟ ᱫᱚ ᱩᱛᱩ ᱥᱚᱢᱚᱭ ᱥᱮ ᱟᱹᱨᱩᱵ ᱥᱚᱢᱚᱭ ᱛᱤᱱᱟᱹᱜ ᱪᱟᱵᱟᱭᱮᱱᱟ ᱥᱮ ᱵᱟᱝ ᱪᱟᱵᱟᱜ-ᱟ ᱟᱵᱟᱨ ᱩᱛᱩ ᱥᱚᱢᱚᱭ ᱛᱤᱱᱟᱹᱜ ᱜᱟᱱ ᱫᱚ ᱥᱟᱨᱮᱡ ᱢᱮᱱᱟᱜ ᱛᱤᱱᱟᱹᱜ ᱜᱟᱱ ᱪᱟᱵᱟ ᱢᱮᱱᱟᱜ-ᱟ ᱛᱚ ᱱᱚᱝᱠᱟ ᱠᱟᱛᱮ ᱠᱤᱪᱷᱩᱴᱟ ᱛᱟᱦᱮᱱ ᱜᱮᱭᱟ ᱛᱚ ᱱᱚᱣᱟ ᱟᱵᱚ ᱵᱚᱱ ᱡᱚᱢ ᱞᱮᱠᱷᱟᱡ ᱱᱚᱣᱟ ᱫᱚ ᱟᱵᱚᱣᱟᱜ ᱦᱚᱲᱢᱚ ᱨᱮ ᱱᱟᱱᱟ ᱦᱩᱱᱟᱹᱨ ᱠᱷᱚᱛᱤ ᱦᱩᱭ ᱫᱟᱲᱮᱭᱟᱜ-ᱟ ᱛᱚ ᱢᱤᱫ ᱫᱤᱱ ᱛᱮᱫᱚ ᱵᱟᱝ ᱦᱩᱭᱩᱜ-ᱟ ᱛᱚ ᱱᱚᱝᱠᱟ ᱰᱮᱞᱤ ᱵᱚᱱ ᱡᱚᱢᱟ ᱥᱮ ᱫᱤᱱᱟᱹᱢ ᱫᱤᱱ ᱵᱚᱱ ᱡᱚᱢ ᱤᱫᱤᱭᱟ ᱛᱚ ᱱᱚᱝᱠᱟ ᱫᱚ ᱟᱨᱠᱤ ᱡᱟᱣᱨᱟ ᱪᱟᱞᱟᱜ ᱛᱮ ᱟᱵᱚ ᱫᱚ ᱢᱤᱫ ᱢᱟᱨᱟᱝ ᱟᱡᱟᱨᱮ ᱵᱚᱱ ᱯᱟᱲᱟᱣ ᱫᱟᱲᱮᱭᱟᱜ-ᱟ ᱛᱚ ᱱᱚᱣᱟ ᱠᱷᱚᱱ ᱥᱟᱦᱟ ᱛᱟᱦᱮᱱ ᱫᱚ ᱵᱷᱟᱞᱤ ᱠᱚᱜ-ᱟ ᱛᱚ ᱜᱚᱝᱠᱮ ᱟᱹᱵᱤᱱ ᱢᱤᱜᱴᱮᱱ ᱠᱩᱠᱞᱤ ᱞᱤᱧ ᱫᱚᱦᱚᱭᱟ ᱟᱵᱤᱱ ᱴᱷᱮᱡ ᱡᱮ ᱦᱸᱚᱜ-ᱚᱭ ᱱᱟᱦᱟᱜ ᱴᱮᱠᱱᱳᱞᱚᱡᱤ ᱡᱩᱜᱽ ᱨᱮ ᱪᱟᱥ ᱵᱟᱥ ᱨᱮ ᱪᱮᱫ ᱞᱮᱠᱟᱛᱮ ᱟᱵᱚ ᱜᱚᱲᱚ ᱵᱚᱱ ᱧᱟᱢ ᱫᱟ ᱟᱨᱠᱤ
ᱦᱳᱭ ᱜᱚᱝᱠᱮ ᱮᱠᱟᱞ ᱟᱹᱰᱤ ᱡᱚᱛᱷᱟᱛ ᱠᱚᱠᱤᱭ ᱱᱟ ᱦᱟᱜ ᱡᱟᱦᱟᱸ ᱞᱮᱠᱟ ᱱᱮᱛᱟᱨ ᱫᱚ ᱴᱮᱠᱱᱳᱞᱚᱡᱤ ᱡᱩᱜᱽ ᱠᱟᱱᱟ ᱦᱮᱸᱥᱮ ᱞᱟᱹᱭ ᱜᱟᱱᱚᱜ-ᱟ ᱞᱟᱦᱟ ᱛᱮᱫᱚ ᱱᱚᱜ-ᱚ ᱱᱚᱠᱟ ᱰᱟᱝᱨᱟ ᱱᱟᱦᱮᱞ ᱛᱮᱵᱚᱱ ᱥᱤᱭᱳᱜ ᱮᱜ ᱛᱟᱦᱮᱸ-ᱟ ᱟᱨ ᱱᱮᱛᱟᱨ ᱫᱚ ᱟᱹᱰᱤ ᱠᱚᱢ ᱥᱚᱢᱚᱭ ᱨᱤᱜᱤ ᱱᱚᱜ-ᱚ ᱱᱚᱣᱟ ᱴᱮᱠᱴᱟᱨ ᱜᱟᱹᱰᱤ ᱠᱚᱛᱮ ᱵᱚᱱ ᱥᱤᱭᱳᱜ ᱮᱫᱟ ᱥᱟᱶᱛᱮ ᱦᱩᱲᱩ ᱠᱚᱦᱚᱸ ᱵᱚᱱ ᱜᱮᱫ ᱮᱫᱟ ᱨᱚᱦᱚᱭ ᱮᱫᱟ ᱵᱚᱱ ᱱᱚᱜ-ᱚ ᱱᱚᱠᱟᱱᱟᱜ ᱱᱟᱦᱟᱜ ᱜᱚᱲᱚ ᱠᱚᱵᱚᱱ ᱧᱟᱢ ᱠᱟᱫᱟ ᱦᱳᱭ ᱜᱚᱝᱠᱮ ᱟᱫᱚ ᱚᱠᱛᱚ ᱠᱚᱦᱚᱸ ᱦᱳᱭ ᱟᱠᱟᱱ ᱛᱟᱞᱟᱝ-ᱟ ᱟᱨᱦᱚᱸ ᱛᱟᱭᱚᱢ ᱫᱟᱨᱟᱢ ᱱᱟᱦᱟᱜ ᱱᱚᱝᱠᱟ ᱜᱮᱞᱟᱝ ᱨᱚᱯᱚᱲᱟ ᱥᱮ ᱪᱮᱫ ᱜᱚᱝᱠᱮ
ᱦᱟᱸ ᱜᱚᱝᱠᱮ ᱛᱤᱦᱤᱧ ᱟᱹᱵᱤᱱ ᱥᱟᱶᱛᱮ ᱜᱟᱞᱚᱪ ᱠᱟᱛᱮᱫ ᱪᱟᱥ ᱵᱟᱥ ᱵᱟᱵᱚᱛ ᱛᱮ ᱟᱭᱢᱟ ᱱᱟᱣᱟ ᱠᱟᱛᱷᱟ ᱠᱚᱞᱤᱧ ᱵᱟᱰᱟᱭ ᱠᱮᱜ-ᱟ ᱟᱹᱰᱤ ᱥᱟᱨᱦᱟᱣ ᱜᱚᱝᱠᱮ